ᱦᱳᱭ
ᱦᱮᱞᱳ ᱾
ᱦᱚ ᱡᱚᱦᱟᱨ ᱜᱮ ᱾
ᱦᱳᱭ ᱡᱚᱦᱟᱨ ᱜᱮ ᱾ ᱮᱭᱼᱼ
ᱚ ᱥᱟᱹᱜᱩᱱ ᱥᱮᱛᱟᱜ ᱾
ᱦᱳᱭ ᱥᱟᱹᱜᱩᱱ ᱥᱮᱛᱟᱜ ᱾
ᱦᱚᱜᱼᱚ, ᱱᱟᱯᱟᱭ ᱜᱮᱭᱟ ᱵᱚ?
ᱦᱚᱭ ᱱᱤᱛ ᱫᱚ ᱱᱟᱯᱟᱭ ᱜᱮᱭᱟ ᱾
ᱦᱚᱭ ᱛᱚ ᱾ ᱦᱳᱭ ᱟᱹᱞᱤᱧ ᱦᱚᱸ ᱱᱟᱯᱟᱭ ᱵᱟᱲᱟ ᱜᱮᱭᱟᱞᱤᱧ, ᱚᱲᱟᱜ ᱠᱚᱨᱮ ᱫᱚ ᱥᱟᱱᱟᱢ ᱦᱚᱲᱜᱮ ᱱᱟᱯᱟᱭ ᱜᱮᱭᱟ ᱠᱚ ᱾
ᱦᱩᱸ ᱾
ᱟᱪᱪᱷᱟ ᱡᱟᱭᱦᱳᱠ ᱮᱸ ᱢᱮᱱᱫᱚᱼᱼ ᱟᱜ ᱚᱠᱟᱴᱟᱜ ᱥᱟᱛᱟᱢ ᱵᱟᱨᱮᱛᱮ ᱨᱚᱯᱚᱲ ᱦᱩᱭᱩᱜᱼᱟ, ᱚᱱᱟᱜᱮ ᱢᱟ ᱠᱟᱹᱴᱤᱡ ᱵᱮᱱ ᱞᱟᱹᱭ ᱞᱮᱠᱷᱟᱱ ᱱᱟᱯᱟᱭ, ᱱᱟᱯᱟᱭ ᱠᱚᱜᱼᱟ
ᱦᱚᱭ ᱢᱟ ᱮᱦᱚᱵ ᱵᱮᱱ ᱥᱮ ᱾
ᱚᱻ ᱮᱦᱚᱵ ᱞᱮᱠᱟᱛᱮ ᱫᱚ ᱱᱟᱜ ᱟᱹᱞᱤᱧᱼᱼ ᱱᱤᱛᱚᱜ ᱫᱚ ᱢᱮᱱ ᱜᱟᱱᱚᱜᱼᱟ ᱡᱮ ᱱᱤᱛᱚᱜ ᱟᱵᱚ ᱦᱟᱹᱞᱤ ᱡᱩᱣᱟᱹᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱱᱤᱛᱚᱜ ᱠᱚ ᱦᱟᱨᱟᱜ ᱵᱩᱨᱩᱜ ᱠᱟᱱᱟᱼᱼ
ᱦᱚᱭ ᱾
ᱦᱟᱨᱟ ᱵᱩᱨᱩ ᱥᱟᱶ ᱥᱟᱶ ᱛᱮ ᱚᱠᱟ ᱞᱮᱠᱟ ᱠᱚ ᱢᱮᱱᱫᱚ ᱮᱸ ᱪᱮᱫ ᱞᱮᱠᱟ ᱱᱩᱠᱩᱣᱟᱜ ᱮᱱᱼᱼ ᱢᱮᱱᱫᱚ ᱡᱤᱭᱚᱱ ᱵᱚᱱ ᱪᱟᱞᱟᱣ ᱞᱮᱛᱟ ᱠᱚ ᱠᱷᱟᱱᱮ ᱢᱤᱫᱴᱮᱱ ᱱᱟᱯᱟᱭ ᱡᱟᱭᱜᱟ ᱨᱮᱠᱚ ᱥᱮᱴᱮᱨᱚᱜᱼᱟ, ᱥᱮ ᱱᱟᱯᱼᱼ ᱱᱟᱯᱟᱭ ᱴᱷᱟᱶ ᱨᱮᱠᱚ ᱮᱸ ᱪᱟ ᱪᱟᱞᱟᱣ ᱠᱟᱛᱮ ᱢᱤᱫᱴᱮᱱ ᱟᱠᱚᱣᱟᱜ ᱡᱤᱭᱚᱱ ᱱᱟᱯᱟᱭ ᱦᱩᱭᱩᱜ ᱛᱟᱠᱚᱣᱟ ᱚᱱᱟ ᱱᱤᱭᱮ ᱜᱮ ᱡᱩᱫᱤᱼᱼ ᱨᱚᱯᱚᱲ ᱦᱩᱭ ᱠᱚᱜᱼᱟ, ᱵᱟᱭ ᱜᱟᱱ ᱠᱚᱜᱼᱟ?
ᱦᱳᱭ ᱪᱮᱫᱟᱜ ᱵᱟᱝ ᱾
ᱟᱪᱪᱷᱟ ᱦᱳᱭ ᱢᱟ ᱾ ᱦᱮᱸ ᱢᱮᱱᱫᱟ ᱞᱤᱧ ᱴᱷᱤᱠ ᱜᱮᱭᱟ ᱢᱟ ᱛᱟᱦᱚᱞᱮ ᱱᱤᱭᱟᱹ ᱥᱟᱛᱟᱢ ᱫᱚ ᱛᱟᱦᱮᱸ ᱦᱚᱪᱚ ᱟ ᱢᱟ ᱟᱵᱤᱱ ᱠᱟᱹᱴᱤᱡ ᱵᱟᱨ ᱠᱟᱛᱷᱟ ᱨᱚᱲ ᱵᱽᱱ ᱢᱟ ᱾
ᱱᱤᱛ ᱫᱚ ᱚᱱᱟᱫᱚ ᱡᱚᱛᱚ ᱠᱷᱚᱱᱼᱼ ᱤᱭᱟᱹ ᱡᱤᱱᱤᱥ ᱫᱚ ᱦᱩᱭᱩᱜ ᱠᱟᱱᱟ ᱡᱮᱦᱮᱛᱩᱼᱼ ᱯᱷᱳᱱ ᱱᱤᱡᱮᱨ ᱢᱚᱛᱚ ᱠᱟᱛᱮᱜ ᱵᱟᱝ ᱵᱮᱵᱚᱦᱟᱨ ᱦᱚᱪᱚ ᱟᱠᱚ ᱦᱩᱭᱩᱜᱼᱟ᱾
ᱦᱚ ᱦᱚ
ᱟᱞᱤᱧᱟᱜ ᱢᱮᱱᱫᱚ ᱪᱮᱫᱟᱜ ᱥᱮ ᱯᱷᱳᱱ ᱟᱵᱤᱱ ᱵᱮᱵᱚᱦᱟᱨ ᱜᱮ ᱞᱟᱜᱟᱜᱼᱟ ᱮᱸᱰᱮᱠᱷᱟᱱ ᱡᱟᱦᱟᱸᱴᱟᱜ ᱢᱤᱫᱴᱟᱝ ᱴᱚᱯᱤᱠ ᱤᱫᱤ ᱠᱟᱛᱮ ᱠᱤ ᱰᱟᱣᱩᱱᱞᱳᱰ ᱠᱟᱛᱮ ᱚᱱᱟ ᱢᱤᱫᱴᱮᱱ ᱯᱷᱳᱱ ᱥᱟᱵᱟᱭ ᱢᱮ ᱢᱟᱱᱮ ᱱᱤᱛᱚᱜ ᱡᱟᱦᱟᱸ ᱧᱮᱞᱚᱜ ᱠᱟᱱᱟ ᱡᱟᱦᱟᱸᱭ ᱜᱤᱫᱽᱨᱟᱹ ᱪᱮᱫ ᱦᱚᱸ ᱵᱟᱭ ᱵᱩᱡ ᱮᱫᱟ ᱯᱷᱳᱱ ᱨᱮᱭᱟᱜ ᱫᱚ ᱡᱷᱚᱛᱚᱭ ᱵᱩᱡ ᱮᱫᱟ ᱯᱷᱳᱱ ᱨᱮᱭᱟᱜ ᱫᱚ ᱵᱟᱨᱭᱟ ᱚᱨᱥᱚᱝ ᱢᱮᱱᱟᱜᱼᱟ ᱵᱟᱹᱲᱤᱡ ᱚᱨᱥᱚᱝ ᱢᱮᱱᱟᱜᱼᱟ ᱵᱷᱟᱹᱜᱤ ᱚᱨᱥᱚᱝ ᱢᱮᱱᱟᱜᱼᱟ ᱛᱚ ᱩᱱᱤ ᱫᱚ ᱱᱟᱜ ᱠᱷᱟᱱ ᱚᱱᱟ ᱛᱚ ᱵᱟᱭ ᱵᱩᱡᱽ ᱫᱟᱲᱮᱭᱟᱜ ᱠᱟᱱᱟ ᱥᱮ
ᱵᱟᱝ ᱜᱮ ᱵᱟᱝ ᱜᱮ
ᱱᱮᱴ ᱠᱷᱩᱞᱟᱹᱣᱟᱭ ᱠᱟᱱ ᱠᱷᱟᱱ ᱡᱮ ᱢᱤᱫᱴᱟᱝ ᱵᱷᱟᱜᱤ ᱜᱮ ᱦᱤᱡᱩᱜ ᱠᱟᱱᱟ ᱚᱱᱠᱟᱱ ᱠᱟᱛᱷᱟ ᱫᱚ ᱵᱟᱝ ᱠᱟᱱᱟ ᱵᱷᱟᱹᱜᱮ ᱢᱤᱫᱴᱮᱱ ᱮᱢ ᱪᱟᱹᱞᱩᱣᱟᱭ ᱨᱮᱦᱚᱸ ᱢᱤᱫᱴᱟᱝ ᱵᱟᱹᱲᱤᱡ ᱚᱨᱥᱚᱝ ᱟᱨ ᱢᱤᱫᱴᱟᱝ ᱦᱤᱡᱩᱜ ᱠᱟᱱᱟ ᱚᱱᱟ ᱥᱟᱶᱛᱮ ᱮᱴᱠᱚ ᱡᱟᱦᱟᱸ ᱠᱤᱪᱷᱩ ᱠᱚᱛᱚ ᱠᱤᱪᱷᱩ ᱦᱤᱡᱩᱜ ᱠᱟᱱᱟ ᱢᱟᱱᱮ ᱠᱟᱹᱴᱤᱡ ᱵᱤᱫᱟᱹᱞ ᱨᱮᱜᱮ ᱩᱱᱤ ᱫᱚ ᱥᱮᱬᱟ ᱨᱮᱭᱟᱜ ᱟᱹᱰᱤ ᱠᱤᱪᱷᱩᱭ ᱧᱮᱞ ᱫᱟᱭ ᱚᱱᱟ ᱫᱚ ᱩᱱᱤᱭᱟᱜ ᱤᱭᱟᱹᱛᱮ ᱵᱟᱹᱲᱤᱡ ᱯᱨᱚᱵᱷᱟᱵᱽ ᱯᱟᱲᱟᱜ ᱠᱟᱱ ᱛᱟᱭᱟ
ᱦᱳᱭ
ᱟᱨ ᱯᱷᱳᱱ ᱠᱷᱚᱡ ᱥᱟᱺᱜᱤᱧ ᱨᱮ ᱫᱚᱦᱚ ᱞᱮᱠᱷᱟᱱ ᱢᱟ ᱵᱷᱟᱞᱤ ᱜᱮ ᱢᱮᱱᱠᱷᱟᱱ ᱱᱤᱛᱚᱜ ᱫᱚ ᱯᱷᱳᱱ ᱦᱚᱸ ᱢᱤᱫᱴᱟᱝ ᱚᱱᱟ ᱦᱚᱸ ᱤᱭᱟᱹ ᱠᱟᱫᱟ ᱠᱚ ᱥᱮ ᱥᱴᱟᱰᱤ ᱥᱚᱸᱜᱮ ᱠᱟᱱᱮᱠᱴ ᱠᱟᱫᱟ ᱠᱚ ᱛᱟᱦᱞᱮ ᱚᱱᱟ ᱯᱷᱳᱱ ᱮᱠᱫᱚᱢ ᱫᱚ ᱵᱟᱝᱼᱟ ᱛᱚ ᱚᱱᱟ ᱰᱟᱣᱩᱱᱞᱳᱰ ᱠᱟᱛᱮᱜ ᱩᱫᱩᱜ ᱠᱷᱟᱱ ᱫᱩᱢ ᱵᱷᱟᱹᱜᱮᱜᱼᱟ᱾
ᱦᱳᱭ ᱦᱳᱭ
ᱪᱮᱫᱟᱜ ᱥᱮ ᱰᱟᱣᱩᱱᱞᱳᱰ ᱠᱟᱛᱮᱜ ᱠᱷᱟᱱ ᱮᱴᱟᱜᱟᱜ ᱫᱚ ᱟᱨ ᱵᱟᱭ ᱦᱤᱡᱩᱜ ᱠᱟᱱᱟ ᱛᱤᱱᱟᱹᱜ ᱵᱮᱱ ᱛᱤᱱᱟᱹᱜ ᱴᱩᱠᱩ ᱵᱮᱱ ᱩᱫᱩᱜ ᱟᱭᱟ ᱤᱱᱟᱹ ᱴᱩᱠᱩ ᱜᱮ ᱧᱮᱞᱟ
ᱦᱚ ᱦᱚ ᱟᱫᱚ ᱮᱜ ᱥᱩᱫᱩ ᱡᱮ ᱦᱮᱸ ᱟᱵᱚ ᱥᱟᱶ ᱥᱟᱶᱛᱟ ᱥᱚᱢᱟᱡᱽ ᱨᱮᱱ ᱜᱤᱫᱽᱨᱟᱹ ᱠᱚ ᱯᱷᱳᱱ ᱠᱷᱟᱹᱛᱤᱨ ᱛᱮᱜᱮ ᱠᱚ ᱵᱮ-ᱵᱟᱹᱲᱤᱡᱚᱜ ᱠᱟᱱᱟ ᱚᱱᱟ ᱫᱚ ᱵᱟᱝ ᱛᱮᱱᱟᱜ ᱟᱨᱚ ᱟᱹᱰᱤ ᱚᱱᱠᱟ
ᱚᱱᱟ ᱜᱮᱞᱤᱧ ᱢᱮᱱ ᱫᱟ
ᱦᱚᱸ ᱦᱚᱸ ᱦᱚᱸ ᱟᱫᱚ ᱚᱱᱟᱫᱚ ᱱᱟᱯᱟᱭ ᱠᱟᱛᱷᱟ ᱜᱮᱵᱮᱱ ᱨᱚᱲ ᱠᱮᱫᱟ ᱢᱮᱱᱠᱷᱟᱱ ᱦᱮᱸ ᱟᱨᱚ ᱚᱱᱠᱟᱜ ᱜᱮ ᱟᱨᱚ ᱟᱭᱢᱟ ᱠᱤᱪᱷᱩ ᱢᱮᱱᱟᱜ ᱛᱟᱚᱱᱟ ᱡᱟᱦᱟᱸ ᱠᱷᱟᱹᱤᱨ ᱛᱮ ᱦᱳᱭ ᱛᱚ ᱜᱤᱫᱽᱨᱟᱹ ᱯᱤᱫᱽᱨᱟᱹ ᱠᱚ ᱵᱟᱹᱲᱤᱡᱚᱜ ᱠᱟᱱᱟ ᱚᱱᱟ ᱪᱤᱠᱟᱹᱱ ᱢᱮᱱ ᱢᱮᱱ ᱛᱮᱱᱟᱜ ᱚᱞ ᱯᱟᱲᱦᱟᱜ ᱥᱮ ᱥᱮᱪᱮᱫ ᱨᱮ ᱥᱮᱪᱮᱫ ᱞᱟᱭᱤᱱ ᱨᱮ ᱵᱟᱠᱚ ᱛᱟᱦᱮᱱ ᱠᱟᱱᱟ
ᱦᱮᱸ
ᱦᱳᱭ ᱦᱳᱭ
ᱚᱞ ᱯᱟᱲᱦᱟᱣ ᱨᱮ ᱱᱤᱛᱚᱜ ᱢᱮᱱ ᱦᱩᱭᱩᱜ ᱠᱟᱱᱟ ᱢᱮᱱ ᱫᱚ ᱠᱟᱹᱴᱤᱡ ᱠᱷᱚᱱ ᱜᱮ ᱜᱤᱫᱽᱨᱟᱹ ᱫᱚ ᱟᱹᱰᱤ ᱠᱤᱪᱷᱩᱭ ᱟᱹᱲᱤᱭᱟ ᱟᱨ ᱜᱤᱫᱽᱨᱟᱹ ᱦᱟᱸᱜ ᱢᱚᱱᱮ ᱫᱚ ᱯᱩᱨᱟᱹ ᱥᱟᱯᱷᱟ ᱜᱮ ᱛᱟᱦᱮᱱ ᱛᱟᱠᱚᱣᱟ ᱡᱟᱦᱟᱸ ᱥᱮᱫ ᱮᱢ ᱤᱫᱤᱭᱟ ᱚᱱᱛᱮ ᱜᱮ ᱪᱟᱞᱟᱜᱼᱟ ᱛᱚ ᱚᱱᱟ ᱟᱹᱞᱤᱧᱟᱜ ᱢᱮᱱ ᱪᱮᱫ ᱚᱱᱟ ᱡᱩᱫᱤ ᱚᱱᱠᱟ ᱜᱟᱱ ᱠᱚᱜᱼᱟ ᱡᱮ ᱟᱭᱟᱜ ᱢᱚᱛᱚ ᱫᱚ ᱟᱞᱚᱭ ᱪᱟᱞᱟᱜ ᱢᱟ ᱡᱷᱚᱛᱚ ᱠᱤᱪᱷᱩ ᱠᱷᱮᱞᱟᱭ ᱮᱱᱮᱡ ᱟᱭ ᱡᱷᱚᱛᱚ ᱠᱤᱪᱷᱩ ᱠᱚᱨᱟᱣᱟᱭ ᱠᱤᱱᱛᱩ ᱢᱤᱫᱴᱟᱱ ᱥᱚᱢᱚᱭ ᱜᱮ ᱢᱚᱫᱽᱫᱷᱮ ᱛᱚᱞ ᱛᱟᱦᱮᱱ ᱢᱟ ᱱᱤᱱ ᱱᱚᱰᱮ ᱠᱷᱚᱱ ᱱᱚᱰᱮ ᱮᱱᱮᱡ ᱠᱮᱫᱟᱭ ᱥᱮ ᱠᱷᱮᱞ ᱠᱮᱫᱟᱭ ᱪᱮᱫᱟᱜ ᱥᱮ ᱠᱷᱮᱞ ᱦᱚᱸ ᱠᱟᱱᱟ ᱞᱟᱭᱤᱯᱷ ᱨᱮ ᱢᱤᱫᱴᱮᱱ ᱤᱭᱟᱹ ᱢᱚᱱ ᱵᱷᱟᱹᱜᱤ ᱛᱟᱦᱮᱱᱟ ᱦᱟᱞᱠᱟ ᱧᱚᱜ ᱟᱹᱭᱠᱟᱹᱜᱼᱟ ᱤᱱᱟᱹ ᱯᱚᱨᱮ ᱯᱟᱲᱦᱟᱜᱼᱟᱭ ᱴᱷᱤᱠ ᱛᱟᱭ ᱥᱟᱨᱟ ᱫᱤᱱ ᱯᱟᱲᱟᱣ ᱦᱚᱸ ᱵᱷᱮᱥ ᱵᱟᱝ ᱟᱹᱭᱠᱟᱹᱜᱼᱟ ᱾ ᱯᱟᱲᱦᱟᱣ ᱠᱮᱫᱮᱭᱟᱢ ᱠᱷᱮᱞ ᱠᱮᱫᱮ ᱴᱷᱤᱠ ᱜᱮᱭᱟ ᱠᱤᱱᱛᱩ ᱵᱟᱝ ᱠᱟᱹᱜᱼᱼ ᱟᱠᱷᱟᱱ ᱧᱮᱞᱚᱜ ᱠᱟᱱᱟ ᱵᱟᱝᱢᱟ ᱡᱩᱫᱤ ᱡᱟᱦᱟᱱᱟᱜ ᱜᱤᱫᱽᱨᱟᱹᱭ ᱵᱟᱹᱲᱤᱡ ᱮᱫᱟᱼᱼ ᱚᱸᱰᱮ ᱡᱳᱨ ᱛᱮ ᱢᱮᱱ ᱵᱟᱭ ᱜᱟᱱᱚᱜ ᱠᱟᱱᱟ, ᱠᱟᱨᱚᱱ ᱜᱤᱫᱽᱨᱟᱹ ᱫᱚ ᱵᱟᱭ ᱵᱩᱡᱽ-ᱟ ᱾ ᱚᱱᱠᱟ ᱠᱤᱪᱷᱩ ᱠᱤᱪᱷᱩ ᱚᱠᱛᱚ ᱨᱮ ᱧᱮᱞᱚᱜ ᱠᱟᱱᱟ ᱠᱷᱟᱱ ᱜᱤᱫᱽᱨᱟᱹ ᱫᱚ ᱵᱟᱭ ᱵᱩᱡᱟ ᱢᱮᱱᱛᱮ ᱦᱚᱸ ᱾ ᱢᱮᱱ ᱛᱮᱦᱚᱸ ᱵᱟᱭ ᱵᱩᱡᱟ ᱴᱷᱤᱠ ᱜᱮ, ᱢᱮ ᱠᱟᱨᱚᱱ ᱠᱤᱱᱛᱩ ᱟᱢ ᱡᱩᱫᱤᱢ ᱢᱚᱱᱮᱭᱟ ᱩᱱᱤ ᱥᱚᱨᱤᱯᱷᱼᱼ ᱯᱚᱫ ᱨᱮ ᱱᱤᱛ ᱠᱷᱚᱱ ᱡᱩᱫᱤ ᱵᱟᱢ ᱤᱭᱟᱹ ᱭᱮᱭᱟ ᱞᱟᱹᱵᱤᱫ ᱨᱮᱜᱮ ᱦᱟᱥᱟ ᱫᱚ ᱥᱚᱡᱷᱮ ᱜᱟᱱᱚᱜᱼᱟ ᱾ ᱠᱴᱮᱡ ᱞᱮᱱᱠᱷᱟᱱ ᱫᱚ ᱵᱟᱢ ᱫᱟᱲᱮᱭᱟᱜᱼᱟ ᱥᱮ, ᱚᱱᱟ ᱡᱩᱫᱤᱼᱼ ᱢᱤᱫᱴᱮᱱ ᱤᱭᱟᱹ ᱨᱩᱞᱥ ᱨᱮ ᱢᱚᱫᱽᱫᱷᱮ ᱛᱟᱦᱮᱱᱟᱭ ᱚᱴᱳᱢᱮᱴᱤᱠ ᱩᱱᱤ ᱜᱤᱫᱽᱨᱟᱹ ᱴᱷᱤᱠᱚᱜ-ᱟᱭ ᱾ ᱥᱚᱵᱽ ᱥᱚᱢᱚᱭ ᱜᱮ ᱯᱟᱲᱦᱟᱜ ᱜᱮ ᱵᱷᱟᱹᱜᱤ ᱞᱮᱠᱷᱟᱱ ᱜᱟᱱᱚᱜᱼᱟ ᱚᱱᱠᱟᱱ ᱠᱟᱛᱷᱟ ᱦᱚᱸ ᱵᱟᱝ ᱠᱟᱱᱟ ᱾ ᱚᱱᱟ ᱥᱟᱶᱛᱮ ᱟᱭᱟᱜᱼᱼ ᱥᱚᱵᱷᱟᱵ ᱠᱚᱦᱚᱸ ᱴᱷᱤᱠ ᱫᱚᱦᱟᱨ ᱛᱟᱦᱮᱱ ᱢᱮ, ᱚᱠᱚᱭᱴᱟᱜ ᱦᱚᱲ ᱥᱚᱸᱜᱮ ᱪᱮᱫ ᱞᱮᱠᱟ ᱢᱮᱥᱟᱜ ᱞᱟᱜᱟᱜ-ᱟ ᱵᱟᱝ ᱞᱟᱜᱟᱜᱼᱟ ᱾ ᱡᱷᱚᱛᱚ ᱠᱤᱪᱷᱩ ᱠᱟᱹᱴᱤᱡ ᱠᱷᱚᱱ ᱜᱮ ᱥᱮᱬᱟᱸᱣᱟᱭ ᱢᱮ ᱾ ᱛᱚᱵᱮ ᱠᱷᱟᱱ ᱫᱷᱤᱨᱮ ᱫᱷᱤᱨᱮ ᱩᱱᱤ ᱫᱚ ᱞᱟᱹᱴᱩ ᱛᱮᱫᱚ ᱢᱮᱱ ᱫᱚ ᱵᱟᱝ ᱞᱟᱜᱟᱜᱼᱟ, ᱦᱚᱲ ᱠᱚᱴᱷᱮᱱ ᱧᱮᱞ ᱠᱟᱛᱮᱫ ᱜᱮᱭ ᱥᱮᱬᱟᱸᱭᱟᱭ ᱾
ᱟᱫᱚ ᱡᱟᱭᱦᱳᱠ ᱢᱤᱫᱴᱮᱱ ᱟᱹᱰᱤ ᱱᱟᱯᱟᱭ ᱢᱤᱫᱴᱮᱱ ᱜᱚᱞᱯᱷᱚ ᱥᱮ ᱜᱟᱞᱢᱟᱨᱟᱣ ᱵᱤᱱ ᱞᱟᱹᱭ ᱠᱮᱫᱟ ᱚᱵᱳᱥᱥᱚᱭ ᱟᱹᱞᱤᱧ ᱦᱚᱸ ᱢᱟᱱᱮ ᱱᱟᱯᱟᱭ ᱞᱤᱧ ᱵᱩᱡᱽ ᱠᱮᱫᱟ ᱾ ᱠᱮᱫᱟ, ᱟᱫᱚ ᱚᱱᱟ ᱥᱟᱶ ᱥᱟᱶᱛᱮ ᱡᱟᱦᱟᱱᱟᱜ ᱦᱚᱭᱛᱚᱼᱼ ᱯᱟᱦᱴᱟ ᱥᱮᱱᱟᱜ ᱵᱮᱱ ᱞᱟᱹᱭ ᱠᱮᱫᱟ ᱾ ᱟᱞᱮ ᱯᱟᱦᱴᱟ ᱥᱮᱱᱟᱜ ᱦᱚᱭᱛᱳ ᱡᱟᱦᱟᱸ ᱠᱚ ᱦᱩᱭᱩᱜ ᱠᱟᱱᱟ ᱚᱱᱟ ᱠᱚ ᱠᱟᱹᱴᱤᱡ ᱞᱟᱹᱭ ᱥᱚᱫᱚᱨ ᱵᱮᱱ ᱠᱟᱱᱟ ᱾
ᱦᱚᱭ ᱦᱚᱭ ᱾
ᱚ ᱟᱞᱮ ᱯᱟᱦᱟᱴᱟ ᱫᱚ ᱱᱟᱜ ᱦᱚᱭᱛᱳ ᱱᱤᱛᱳᱜ ᱧᱮᱞᱚᱜᱚᱜ ᱠᱟᱱᱟ ᱡᱮᱼᱼ ᱱᱚᱜᱼᱚ ᱱᱚᱣᱟ ᱢᱮᱱ ᱜᱟᱱᱚᱜᱼᱟ ᱡᱮᱼᱼ ᱚᱱᱟ ᱯᱷᱨᱤ ᱯᱷᱟᱭᱟᱨ ᱠᱚ ᱥᱮ ᱮᱴᱟᱜ ᱚᱱᱟ ᱜᱮᱢ ᱠᱚ ᱫᱚᱢᱮ ᱢᱟᱱᱮ ᱫᱚᱢᱮ ᱠᱚ ᱠᱷᱮᱞᱚᱜ ᱠᱟᱱᱟ ᱾
ᱦᱳᱭ ᱾
ᱟᱫᱚ ᱚᱱᱟ ᱠᱚ ᱠᱮᱲᱚᱜ ᱠᱟᱱ ᱠᱷᱟᱱ ᱢᱟ ᱯᱟᱞᱮᱱᱚᱜ ᱱᱤᱛᱚᱜ ᱢᱟ ᱛᱚ ᱚᱱᱞᱟᱭᱤᱱ ᱡᱩᱜᱽ ᱥᱮ ᱾
ᱦᱮᱸ ᱾
ᱟᱨ ᱚᱲᱟᱜ ᱦᱚᱲ ᱦᱚᱸ ᱦᱳᱭᱛᱳ ᱠᱟᱹᱴᱤᱡ ᱠᱚ ᱢᱩᱨᱩᱠᱷᱼᱼ ᱦᱚᱲ ᱧᱚᱜ ᱠᱟᱱ ᱜᱮᱭᱟ ᱟᱫᱚ ᱚᱱᱟ ᱪᱤᱠᱟᱹ ᱱᱟᱜ ᱦᱚᱭᱛᱳ ᱵᱟᱠᱚ ᱴᱷᱤᱠᱟᱹ ᱫᱟᱲᱮᱭᱟᱜ ᱠᱟᱱᱟ, ᱚᱠᱟᱼᱼ ᱪᱮᱫ ᱠᱚ ᱪᱤᱠᱟᱹᱭᱮᱫᱟ ᱵᱟᱠᱚ ᱪᱤᱠᱟᱹᱭᱮᱫᱟ ᱦᱚᱭᱛᱚ ᱚᱲᱟᱜ ᱵᱷᱤᱛᱤᱨ ᱨᱮᱜᱮ ᱩᱱᱤ ᱫᱚ ᱵᱚᱞᱚ ᱵᱟᱭ ᱠᱟᱛᱮᱫ ᱱᱚᱜᱼᱚᱭᱼᱼ ᱛᱚ ᱮᱸᱫ ᱯᱚᱛᱚᱵ ᱥᱮ ᱯᱟᱛᱟᱢ ᱢᱟᱱᱮ ᱥᱟᱢᱱᱟ ᱨᱮ ᱢᱮᱱ ᱫᱚ ᱠᱷᱩᱞᱟᱹᱣ ᱟᱠᱟᱫᱟᱭ ᱾
ᱦᱮᱸ ᱾
ᱟᱨ ᱚᱱᱟ ᱠᱷᱩᱞᱟᱹᱣ ᱠᱟᱛᱮᱫ ᱦᱩᱭ ᱛᱚ ᱩᱱᱤ ᱫᱚ ᱴᱮᱱᱰᱟᱨ ᱠᱟᱛᱮ ᱦᱳᱭ ᱛᱚ ᱜᱮᱢ ᱠᱚ ᱠᱷᱮᱞᱳᱚᱜ ᱠᱟᱱᱟᱭ ᱦᱮᱸ ᱥᱮ ᱵᱟᱝ ᱾
ᱦᱩᱸ ᱦᱩᱸ᱾
ᱟᱨ ᱚᱱᱟ ᱪᱤᱠᱟᱹ ᱱᱟᱜ ᱢᱮᱱ ᱫᱚ ᱚᱞ ᱯᱟᱲᱦᱟᱣ ᱨᱮ ᱫᱤᱭᱟᱭᱫᱟᱭ ᱾ ᱥᱮ ᱮᱱᱰᱼᱼ ᱤᱛᱩᱱ ᱟᱥᱲᱟ ᱨᱮ ᱥᱮᱱ ᱠᱟᱛᱮ ᱥᱮ ᱵᱤᱫᱽᱫᱟᱹᱜᱟᱲ ᱨᱮ ᱥᱮᱱ ᱠᱟᱛᱮᱫ ᱦᱚᱭᱛᱳ ᱢᱮᱱ ᱫᱚ ᱚᱞ ᱯᱟᱲᱦᱟᱜ ᱞᱟᱹᱜᱤᱫ ᱜᱮ ᱪᱟᱞᱟᱜ ᱠᱟᱱᱟᱭ ᱢᱮᱱᱠᱷᱟᱱ ᱚᱱᱟ ᱠᱚᱫᱚ ᱵᱟᱭ ᱫᱷᱮᱭᱟᱱ ᱫᱟ ᱱᱚᱜᱼᱚᱭ ᱡᱮ ᱚᱲᱟᱜ ᱨᱮᱱᱟᱜ ᱢᱮᱱᱫᱚ ᱜᱮᱢ ᱠᱚ ᱠᱷᱮᱞᱳᱜ ᱠᱟᱱᱟ ᱚᱱᱟ ᱠᱚᱭ ᱪᱤᱱᱛᱟᱹ ᱵᱷᱟᱵᱽᱱᱟᱭᱫᱟ ᱾
ᱦᱩᱸ ᱾
ᱚᱱᱟ ᱥᱟᱶ ᱥᱟᱶᱛᱮ ᱟᱨᱚ ᱧᱮᱞᱚᱜᱚᱜ ᱠᱟᱱᱟ ᱡᱮ ᱡᱟᱦᱟᱸ ᱡᱟᱦᱟᱸ ᱟᱹᱛᱩ ᱨᱮᱫᱚ ᱥᱮ ᱟᱞᱮ ᱯᱟᱦᱴᱟ ᱫᱚ ᱦᱟᱸᱜ ᱧᱮᱞᱚᱜᱚᱜ ᱠᱟᱱᱟ ᱡᱮ ᱱᱚᱜᱼᱚᱭ ᱡᱮ ᱢᱤᱫᱴᱮᱱ ᱮᱸ ᱢᱤᱫᱴᱮᱱ ᱟᱡ ᱱᱦᱟᱜ ᱡᱟᱦᱟᱸ ᱩᱢᱮᱨ ᱨᱮᱱ ᱜᱤᱫᱽᱨᱟᱹ ᱠᱟᱱᱟᱭ
ᱦᱚᱭ ᱾
ᱚᱱᱟ ᱩᱢᱮᱨ ᱠᱷᱚᱱ ᱜᱤᱫᱽᱨᱟᱹ ᱠᱷᱚᱱᱟᱜ ᱢᱮᱱ ᱫᱚ ᱞᱟᱹᱴᱩ ᱢᱟᱱᱮ ᱞᱟᱹᱴᱩ ᱩᱢᱮᱨ ᱨᱮᱱ ᱜᱤᱫᱽᱨᱟᱹ ᱠᱚ ᱥᱟᱞᱟᱜᱮ ᱢᱮᱥᱟᱜ ᱠᱟᱱᱟ ᱥᱮ ᱜᱟᱛᱮᱜ ᱠᱟᱱᱟᱭ ᱾
ᱚᱸ᱾
ᱟᱫᱚ ᱱᱟᱜ ᱡᱚᱠᱷᱚᱱ ᱜᱮ ᱱᱟᱸᱜ ᱞᱟᱹᱴᱩ ᱩᱢᱮᱨ ᱨᱮᱱ ᱜᱤᱫᱽᱨᱟᱹ ᱥᱟᱞᱟᱜ ᱜᱟᱛᱮᱜ ᱠᱟᱱᱟᱭ ᱥᱮ ᱢᱮᱥᱟᱜ ᱠᱟᱱᱟᱭ ᱛᱟᱦᱚᱞᱮ ᱞᱟᱹᱛᱩᱜ ᱮᱜ ᱞᱟᱹᱼᱼ ᱴᱩ ᱩᱢᱮᱨ ᱨᱮᱱ ᱜᱤᱫᱽᱨᱟᱹ ᱠᱚᱣᱟᱜ ᱟᱢᱟ ᱢᱮᱱᱫᱚ ᱥᱟᱱᱟᱢ ᱦᱚᱲ ᱫᱚ ᱵᱟᱵᱚ ᱢᱟᱱᱮ ᱵᱟᱠᱚ ᱱᱟᱯᱟᱭᱟ ᱛᱚ ᱾
ᱦᱳᱭ ᱦᱳᱭ ᱾
ᱠᱚᱲᱟ ᱜᱤᱫᱽᱨᱟᱹ ᱛᱟᱭ ᱠᱩᱲᱤ ᱜᱤᱫᱽᱨᱟᱹ ᱛᱟᱭ ᱦᱮᱸ ᱥᱮ ᱵᱟᱝ ᱾
ᱦᱳᱭ ᱾
ᱟᱫᱚ ᱱᱟᱜ ᱚᱱᱮ ᱡᱮ ᱞᱟᱹᱴᱩ ᱦᱚᱲ ᱥᱟᱞᱟᱜ ᱜᱟᱛᱮᱜ ᱠᱟᱱᱟ ᱟᱫᱚ ᱞᱟᱹᱴᱩ ᱦᱚᱲᱟᱜ ᱱᱟᱜ ᱚᱠᱟ ᱞᱮᱠᱟᱱᱟᱜ ᱪᱟᱨᱤᱛ ᱛᱟᱠᱚ, ᱥᱮ ᱚᱠᱟ ᱞᱮᱠᱟᱱᱟᱜ ᱵᱮᱵᱚᱦᱟᱨ ᱛᱟᱠᱚ, ᱚᱱᱟᱜᱮ ᱱᱟᱸᱜ ᱩᱱᱤ ᱜᱤᱫᱽᱨᱟᱹ ᱫᱚᱭ ᱟᱸᱜᱚᱡᱮᱫᱟ ᱾
ᱦᱳᱭ ᱾
ᱦᱚᱸᱚ ᱾ ᱟᱫᱚ ᱱᱤᱝᱠᱟᱹ ᱧᱮᱞᱚᱜ ᱠᱟᱱᱟ ᱦᱳᱭ ᱛᱚ ᱡᱟᱦᱟᱸᱭ ᱜᱤᱫᱽᱨᱟᱹ ᱫᱚ ᱦᱳᱭ ᱛᱚ ᱵᱤᱲᱤ ᱛᱟᱢᱵᱟᱠᱩ, ᱦᱟᱺᱰᱤ, ᱯᱟᱹᱨᱣᱨᱟᱹ ᱠᱚ ᱠᱚ ᱧᱩᱭᱟ ᱛᱟᱞᱦᱮ ᱩᱱᱠᱩ ᱥᱟᱞᱟᱜ ᱛᱮ ᱡᱩᱫᱤ ᱚᱱᱠᱟᱱ ᱜᱤᱫᱽᱨᱟᱹ ᱥᱟᱞᱟᱜ ᱛᱮ ᱡᱩᱫᱤ ᱢᱮᱥᱟᱜᱼᱟᱭ ᱥᱮ ᱜᱟᱛᱮᱜᱟᱭ ᱛᱟᱞᱦᱮ ᱩᱱᱤ ᱜᱤᱫᱽᱨᱟᱹ ᱦᱚᱸ ᱡᱮ ᱵᱟᱭ ᱮᱱ ᱢᱤᱫ ᱫᱤᱱ ᱦᱤᱞᱳᱜ ᱡᱮ ᱵᱟᱭ ᱵᱮᱵᱚᱦᱟᱨᱟ ᱢᱮᱱᱛᱮ ᱥᱮ ᱵᱟᱭ ᱧᱩᱭᱟ ᱢᱮᱱᱛᱮ ᱚᱱᱠᱟ ᱫᱚ ᱵᱟᱭ ᱞᱟᱹᱭᱚᱜᱼᱟ ᱾
ᱦᱳᱭ ᱦᱳᱭ ᱚᱱᱠᱟ ᱠᱟᱛᱮ ᱜᱮᱠᱚ ᱦᱮᱣᱟᱜ ᱠᱟᱱᱟ ᱾
ᱦᱳᱭ ᱟᱫᱚ ᱚᱱᱮ ᱡᱮ ᱱᱟᱦᱟᱜ ᱞᱟᱹᱩ ᱜᱤᱫᱽᱟᱹ ᱱᱟᱦᱟᱜ ᱦᱟᱺᱰᱤ, ᱯᱟᱹᱨᱣᱟᱹ ᱥᱮ ᱵᱤᱲᱤ, ᱵᱤᱲᱤ, ᱛᱟᱢᱵᱟᱠᱩᱨ, ᱮᱢᱟᱱ ᱛᱮᱢᱟᱱ ᱠᱚ ᱡᱚᱢᱟ ᱛᱟᱞᱦᱮ ᱢᱤᱫ ᱫᱤᱱ ᱫᱚ ᱩᱱᱤ ᱜᱤᱫᱽᱨᱟᱹ ᱦᱚᱸ ᱱᱟᱦᱟᱜ ᱢᱮᱱ ᱫᱚ ᱚᱱᱟ ᱠᱚᱭ ᱡᱚᱢ ᱮᱫᱟ ᱥᱮ ᱧᱩᱭᱮᱫᱟᱭ ᱱᱚᱜ ᱱᱚᱝᱠᱟ ᱠᱟᱛᱮᱫ ᱱᱟᱜ ᱢᱮᱱ ᱫᱚ ᱩᱱᱤ ᱫᱚ ᱢᱤᱫᱴᱮᱱ ᱟ ᱛᱟᱯᱚᱨᱮ ᱦᱟᱺᱰᱤ, ᱯᱟᱹᱨᱣᱟᱹ ᱠᱚᱢ ᱩᱢᱮᱨ ᱨᱮ ᱧᱩ ᱞᱮᱠᱷᱟᱱ ᱟᱵᱚᱣᱟᱜ ᱵᱚᱦᱚᱜ ᱵᱟᱭ ᱠᱟᱹᱢᱤᱭᱟ ᱾
ᱦᱳᱭ ᱦᱳᱭ ᱦᱮᱸ᱾
ᱡᱤᱱᱤᱥ ᱠᱟᱱᱟ ᱟᱨ ᱛᱟᱨᱯᱚᱨᱮ
ᱵᱚᱦᱚᱜ ᱵᱟᱭ ᱠᱟᱹᱢᱤᱭᱟ, ᱦᱚᱡᱚᱢ ᱨᱮᱭᱟᱜ ᱚᱥᱩᱵᱤᱫᱟ ᱦᱩᱭᱩᱜᱼᱟ ᱾
ᱦᱚ ᱦᱚ ᱟᱫᱚ ᱱᱟᱜ ᱡᱚᱠᱷᱚᱱ ᱜᱮ ᱱᱟᱜ ᱦᱳᱭᱛᱳ ᱠᱟᱹᱴᱤᱡ ᱩᱢᱮᱨ ᱨᱮᱱᱟᱜ ᱚᱱᱟ ᱠᱚ ᱡᱚᱠᱷᱚᱱᱮ ᱵᱮᱵᱚᱦᱟᱨ ᱫᱟ ᱟᱫᱚ ᱪᱤᱠᱟᱹᱜ ᱠᱟᱱᱟ ᱦᱟᱺᱰᱤ ᱯᱟᱹᱨᱣᱟᱹ ᱧᱩ ᱞᱮᱠᱷᱟᱱ ᱢᱟ ᱯᱟᱞᱮ ᱱᱚᱜ ᱮᱸ ᱦᱚᱲ ᱵᱟᱠᱚ ᱴᱷᱤᱠᱟᱹᱜᱼᱟ, ᱟᱨ ᱦᱚᱲ ᱦᱚᱸ ᱵᱟᱢ ᱴᱷᱤᱠᱟᱹ ᱠᱚᱣᱟ ᱾
ᱦᱩᱸ ᱾
ᱚᱠᱚᱭ ᱪᱤᱞᱤ ᱠᱟᱱᱟᱭ ᱵᱟᱝ ᱠᱟᱱᱟᱭ ᱚᱠᱚᱭ ᱦᱚᱭᱛᱚ ᱦᱚᱯᱚᱱ ᱵᱟ ᱠᱟᱱᱟᱭ ᱚᱠᱚᱭ, ᱢᱟᱨᱟᱝ ᱟᱭᱩ ᱠᱟᱱᱟᱭ ᱪᱤᱞᱤ ᱦᱚᱸ ᱵᱟᱢ ᱴᱷᱤᱠᱟᱹᱭᱟ ᱩᱱᱤ ᱥᱟᱢᱟᱝ ᱨᱮᱦᱚ ᱟᱹᱣᱲᱤ ᱜᱮᱢ ᱨᱚᱲᱟ ᱟ ᱞᱟᱹᱴᱩ ᱦᱚᱲ ᱠᱚᱦᱚᱸ ᱵᱟᱢ ᱢᱚᱱᱮ ᱠᱚᱣᱟ ᱪᱤᱞᱤ ᱦᱚᱸ ᱦᱮᱸ ᱥᱮ ᱵᱟᱝ ᱥᱟᱱᱟᱢᱟᱜ ᱛᱮᱱᱮᱢ ᱟᱫ ᱜᱤᱲᱤ ᱠᱟᱜᱼᱟ ᱱᱚᱜ ᱱᱚᱝᱠᱟ ᱠᱚ ᱠᱟᱛᱮᱜ ᱮ ᱱᱚᱝᱠᱟ ᱠᱟᱛᱮᱫ ᱦᱳᱭᱛᱚ ᱟᱨᱚ ᱚᱱᱠᱟ ᱜᱮᱱᱟᱜ ᱟᱨᱚ ᱟᱹᱰᱤ ᱟᱭᱢᱟ ᱚᱡᱮ ᱜᱮ ᱢᱮᱱᱟᱜᱼᱟ ᱡᱮᱢᱚᱱ ᱟᱨᱚ ᱢᱮᱱ ᱜᱟᱱᱚᱜᱼᱟ ᱱᱚᱜᱼᱚᱭ ᱡᱮ ᱱᱤᱛᱚᱜ ᱛᱚ ᱟᱹᱛᱩ ᱟᱹᱛᱩ ᱟᱹᱛᱩ ᱥᱮ ᱴᱚᱴᱷᱟ ᱠᱤᱭᱟᱹ ᱦᱤᱥᱟᱹᱵ ᱛᱮ ᱧᱮᱞᱚᱜᱚᱜ ᱠᱟᱱᱟ ᱯᱟᱛᱟ, ᱯᱚᱨᱚᱵᱽ ᱮᱢᱟᱱ ᱛᱮᱢᱟᱱ ᱟᱹᱰᱤ ᱵᱚᱞ ᱠᱷᱮᱞᱚᱜᱚᱜ ᱠᱚ ᱫᱚᱦᱚᱭᱫᱟ
ᱦᱳᱭ ᱦᱳᱭ ᱾
ᱟᱫᱚ ᱱᱚᱜ ᱱᱚᱣᱟ ᱠᱚᱨᱮ ᱡᱮᱱᱟᱜ ᱩᱱᱤ ᱜᱤᱫᱽᱨᱟᱹ ᱦᱳᱭᱛᱳ ᱪᱟᱞᱟᱜ ᱟᱭ ᱥᱮ ᱦᱤᱡᱩᱜ ᱟᱭ ᱢᱮᱱᱫᱚ ᱯᱟᱛᱟ, ᱯᱚᱨᱚᱵᱽ ᱨᱮ ᱥᱮᱱ ᱠᱟᱛᱮᱫ ᱦᱟᱸᱲᱤ ᱯᱟᱹᱣᱨᱟᱹ ᱠᱚ ᱧᱩᱭᱮᱫᱟ ᱦᱟᱺᱰᱤ ᱯᱟᱹᱣᱨᱟᱹ ᱧᱩ ᱠᱟᱛᱮ ᱮᱛᱮᱫ ᱮᱸ ᱢᱮᱱᱫᱚ ᱮᱸ ᱮᱦᱮᱨ ᱡᱤᱠᱤ ᱠᱚ ᱛᱟᱸᱦᱮᱱ ᱠᱟᱱᱟ ᱚᱱᱟ ᱠᱚᱨᱮᱫ ᱛᱟᱦᱚᱞᱮ ᱫᱚᱥᱟᱨ ᱦᱤᱞᱚᱜ ᱱᱟᱜ ᱡᱚᱦᱚᱭ ᱫᱚᱥᱟᱨ ᱦᱤᱞᱳᱜ ᱫᱚ ᱦᱳᱭᱛᱳ ᱤᱛᱩᱱ ᱟᱥᱲᱟ ᱥᱮ ᱵᱤᱫᱽᱫᱟᱹᱜᱟᱲ ᱪᱟᱞᱟᱜ ᱞᱟᱜᱟᱣ ᱱᱟᱜ ᱚᱱᱟ ᱠᱚᱫᱚ ᱱᱟᱸᱜ ᱵᱟᱭ ᱴᱷᱤᱠᱟᱹᱭᱮᱫᱟ ᱩᱱᱤ ᱜᱤᱫᱨᱟᱹ ᱫᱚ ᱾
ᱦᱳᱭ ᱾
ᱟᱫᱚᱱᱟᱜᱷ ᱡᱚᱠᱷᱚᱱ ᱜᱮ ᱱᱟᱜ ᱵᱟᱭ ᱫᱤᱥᱟᱹᱭᱮᱫᱟ ᱛᱟᱦᱞᱮ ᱱᱟᱜ ᱟᱭᱟᱜ ᱦᱚᱨ ᱰᱟᱦᱟᱨ ᱫᱚ ᱱᱟᱜ ᱠᱤᱱᱛᱩ ᱥᱟᱱᱟᱢᱟᱜ ᱟᱫ ᱤᱫᱤᱭᱮᱫᱟ ᱾
ᱦᱳᱭ ᱚᱱᱠᱟ ᱠᱟᱛᱮᱜ ᱜᱮᱛᱚ ᱵᱟᱹᱲᱤᱡᱚᱜ ᱠᱟᱱᱟ ᱾
ᱦᱚ ᱟᱵᱚᱣᱟᱜ ᱮᱸ ᱟᱵᱚᱣᱟᱜ ᱥᱟᱱᱟᱢ ᱡᱤᱱᱤᱥ ᱜᱮ ᱢᱤᱫᱴᱮᱱ ᱢᱮᱱᱫᱚ ᱦᱤᱥᱟᱹᱵᱽ ᱠᱚᱨᱟ ᱢᱮᱱᱟᱜ ᱛᱟᱵᱚᱱᱟ᱾ ᱡᱮ ᱱᱩᱱᱟᱹᱜ ᱠᱮᱞᱟᱥ ᱨᱮ ᱛᱟᱦᱮᱸ ᱞᱮᱱᱠᱷᱟᱱ ᱱᱩᱱᱟᱹᱜ ᱵᱚᱭᱮᱥ ᱦᱩᱭᱩᱜᱼᱟ ᱦᱮᱸ ᱥᱮ ᱵᱟᱝ ᱾
ᱦᱮᱸ᱾
ᱟᱫᱚ ᱱᱟᱜᱷ ᱡᱚᱠᱷᱚᱱ ᱱᱟᱜᱷ ᱢᱮᱱᱫᱚ ᱩᱱᱤ ᱜᱤᱫᱽᱨᱟᱹ ᱱᱟᱦᱟᱜ ᱦᱳᱭᱛᱳ ᱟᱭᱟᱜ ᱩᱢᱮᱨ ᱨᱮ, ᱥᱮ ᱦᱩᱰᱤᱧ ᱩᱢᱮᱨ ᱨᱮ ᱥᱮ ᱡᱟᱦᱟᱸ ᱟᱭᱟᱜ ᱠᱟᱹᱢᱤ ᱠᱚ ᱫᱚᱨᱠᱟᱨ ᱛᱟᱦᱮᱸ ᱠᱟᱱ ᱛᱟᱭᱟ ᱚᱱᱟ ᱠᱚ ᱡᱚᱠᱷᱚᱱ ᱵᱟᱭ ᱾ ᱠᱟᱹᱢᱤᱭᱮᱫᱟ᱾ ᱟᱫᱚᱱᱟᱜᱷ ᱞᱟᱹᱴᱩ ᱩᱢᱮᱨ ᱨᱮ ᱪᱤᱠᱟᱹᱜ ᱠᱟᱱᱟ᱾ ᱮᱸ ᱦᱳᱭᱛᱳ ᱮᱸ ᱾ ᱥᱟᱱᱟᱢ ᱦᱚᱲ ᱜᱮᱠᱚ ᱞᱟᱹᱭᱟ ᱡᱮ, ᱚᱞ ᱯᱟᱲᱦᱟᱣ ᱨᱮᱱᱟᱜ ᱫᱚ ᱮᱸ ᱵᱽᱷᱮᱫᱟ ᱵᱷᱮᱫᱽ ᱵᱟᱭ ᱛᱟᱸᱦᱮᱱᱟ᱾ ᱥᱮ ᱥᱮ ᱵᱚᱭᱮᱥ ᱵᱟᱭ ᱱᱤᱨᱵᱷᱚᱨᱟ ᱦᱮᱸ ᱥᱮ ᱵᱟᱝ᱾
ᱦᱩᱸ᱾
ᱟᱫᱚ ᱱᱤᱝᱠᱟᱹ ᱧᱮᱞᱚᱜᱚᱜ ᱠᱟᱱᱟ ᱡᱮ᱾ ᱮᱸ ᱢᱮᱱᱫᱚ ᱯᱚᱨᱮᱛᱮ ᱞᱟᱡᱟᱣ ᱮ ᱵᱩᱡᱷᱟᱹᱣ ᱮᱫᱟ᱾ ᱟᱡ ᱠᱷᱚᱱᱟᱜ ᱦᱩᱰᱤᱧ - ᱦᱩᱰᱤᱧ ᱜᱤᱫᱽᱨᱟᱹ ᱠᱚ, ᱡᱩᱫᱤ ᱠᱚ ᱚᱞ ᱯᱟᱲᱦᱟᱣ ᱛᱮᱠᱚ ᱞᱟᱦᱟ ᱤᱫᱮ ᱟᱠᱟᱱᱟ᱾
ᱦᱩᱸ᱾
ᱟᱫᱚ ᱤᱱᱟᱹ ᱥᱚᱢᱚᱭ ᱫᱚ ᱱᱟᱜᱷ ᱩᱱᱤ ᱜᱤᱫᱽᱨᱟᱹ ᱫᱚ ᱪᱤᱠᱟᱹᱭᱮᱫᱟᱭ ᱾ ᱞᱟᱡᱟᱣ ᱮ ᱵᱩᱡᱷᱟᱹᱣ ᱮᱫᱟ ᱾ ᱟᱫᱚ ᱤᱛᱩᱱ ᱟᱥᱲᱟ ᱠᱚ ᱵᱤᱫᱽᱫᱟᱹᱜᱟᱲ ᱠᱚ ᱥᱟᱱᱟᱢᱟᱜ ᱮᱸ ᱦᱤᱲᱤᱧ ᱮᱫᱟ᱾
ᱦᱩᱸ᱾
ᱚ ᱟᱫᱚ ᱱᱚᱜ ᱱᱚᱝᱠᱟ ᱠᱟᱛᱮᱫ ᱱᱟᱜᱷ ᱢᱮᱱᱫᱚ, ᱮᱸ ᱟᱹᱛᱩ ᱚᱲᱟᱜ ᱨᱮ ᱛᱟᱦᱮᱸ - ᱛᱟᱦᱮᱸ ᱛᱮ ᱦᱳᱭᱛᱳ ᱦᱮᱸᱜ ᱮᱸ ᱱᱚᱜ ᱱᱚᱣᱟ ᱠᱚᱭ ᱟᱸᱜᱚᱡᱮᱫᱟ᱾ ᱦᱟᱺᱰᱤ ᱯᱟᱹᱣᱨᱟᱹ ᱠᱚᱭ ᱧᱩᱭᱮᱫᱟ᱾ ᱛᱮ ᱟᱭᱳ-ᱵᱟᱵᱟ ᱦᱚᱸ ᱯᱚᱨᱮ ᱫᱚ ᱵᱟᱭ ᱢᱟᱱᱟᱣ ᱵᱟ ᱯᱟᱛᱟᱣ ᱮᱫ ᱠᱤᱱᱟ᱾ ᱯᱟᱛᱟ ᱪᱷᱟᱛᱟ ᱫᱟᱬᱟᱸ ᱛᱮᱜᱮᱸ ᱦᱳᱭᱛᱚ ᱵᱟᱹᱦᱩ ᱠᱚᱭ ᱟᱹᱩᱭᱮᱫ ᱠᱚᱣᱟ᱾ ᱥᱮ ᱡᱟᱦᱟᱸᱭ ᱫᱚᱭ ᱡᱟᱶᱟᱭ ᱚᱜ ᱠᱟᱱᱟ᱾ ᱱᱚᱜ ᱱᱚᱝᱠᱟ ᱠᱟᱛᱮᱫ, ᱱᱚᱜᱷ ᱱᱚᱝᱠᱟ ᱠᱟᱛᱮ ᱜᱮ ᱱᱟᱜᱷ ᱟᱭᱟᱜ ᱦᱳᱭᱛᱳ ᱡᱤᱭᱚᱱ
ᱜᱮ ᱵᱟᱹᱦᱩ ᱠᱚᱼᱦᱚᱸ ᱠᱚ ᱟᱹᱜᱩᱭᱮᱫ ᱠᱚᱣᱟ ᱾ ᱡᱟᱢᱟᱭ ᱦᱚᱸᱠᱚ ᱡᱟᱶᱟᱭᱚᱜ ᱠᱟᱱᱟ᱾
ᱦᱚᱸᱜ ᱚᱸ ᱦᱚᱸᱜ ᱚᱸ ᱾ ᱟᱨ ᱦᱳᱭᱛᱳ ᱠᱚᱢ ᱩᱢᱮᱨ ᱨᱮᱫᱚ ᱮᱸ ᱵᱟᱹᱦᱩ ᱥᱮ ᱡᱟᱶᱟᱭ ᱱᱤᱭᱟᱹ ᱨᱮᱱᱟᱜ ᱫᱚ᱾ ᱮᱸ ᱪᱮᱫ ᱤᱧ ᱞᱟᱹᱭᱟ᱾ ᱱᱤᱭᱟᱹ ᱛᱮᱫᱚᱸ ᱢᱟᱱᱮ ᱢᱤᱫᱴᱮᱱ ᱮᱸ ᱢᱟᱱᱮ ᱪᱮᱫ ᱞᱮᱠᱟ ᱞᱟᱹᱭᱟᱹᱜᱚᱜᱼᱟ᱾ ᱱᱤᱭᱟᱹ ᱫᱚ᱾ ᱢᱟᱱᱮ ᱢᱤᱫᱴᱮᱱ ᱢᱚᱱᱮ ᱦᱩᱭ ᱟᱠᱟᱱ ᱛᱟᱠᱚᱣᱟ᱾ ᱵᱟᱯᱞᱟ-ᱜ ᱠᱟᱱᱟ ᱠᱚ ᱦᱮᱸ ᱥᱮ ᱵᱟᱝ᱾
ᱦᱮᱸ᱾
ᱢᱮᱱᱠᱷᱟᱱ ᱞᱟᱦᱟ ᱛᱟᱭᱚᱢ, ᱢᱤᱫᱴᱮᱱ ᱩᱭᱦᱟᱹᱨ ᱵᱷᱟᱵᱽᱱᱟ ᱡᱩᱫᱤ ᱢᱤᱫᱴᱮᱱ ᱱᱟᱯᱚ
ᱩᱭᱦᱟᱹᱨ ᱵᱷᱟᱵᱽᱱᱟ ᱦᱮᱸ ᱟᱨ ᱩᱱ ᱥᱚᱢᱚᱭ ᱫᱚ, ᱩᱢᱮᱨ ᱛᱚ ᱵᱟᱝ ᱛᱟᱹᱦᱮᱱ ᱛᱟᱠᱚᱣ-ᱟ᱾ ᱡᱮ ᱢᱤᱫᱴᱟᱝ ᱥᱚᱝᱥᱟᱨ ᱟᱭᱟᱜ ᱟᱺᱜᱤᱵᱷᱟᱨ ᱟᱡ ᱮᱸ ᱜᱚᱜᱽ ᱢᱟ᱾ ᱚᱱᱠᱟᱱ ᱩᱜ ᱤᱭᱟᱹ ᱦᱚᱸ ᱵᱟᱝ ᱛᱟᱸᱦᱮᱱ ᱛᱟᱭ-ᱟ᱾ ᱢᱚᱱᱮᱨᱮ ᱚᱱᱠᱟ ᱤᱭᱟᱹ ᱦᱚᱸ ᱵᱟᱝ ᱥᱤᱨᱡᱟᱹᱜ ᱛᱟᱭᱟ᱾ ᱩᱱᱤᱭᱟ-ᱜ ᱫᱚ᱾ᱡᱮ ᱪᱮᱫ ᱞᱮᱠᱟ ᱠᱟᱛᱮ ᱥᱚᱝᱥᱟᱨᱤᱧ ᱪᱟᱞᱟᱣ ᱟ ᱾ ᱥᱮ ᱵᱟᱹᱧ ᱪᱟᱞᱟᱜᱼᱟ᱾ ᱜᱤᱫᱽᱨᱟᱹ ᱯᱤᱫᱽᱨᱟᱹ ᱠᱚ ᱦᱩᱭᱩᱼᱜ ᱠᱟᱱᱟ᱾ ᱩᱱ ᱚᱠᱛᱚ ᱫᱚ ᱢᱤᱫᱴᱮᱱ ᱪᱚᱯ, ᱪᱟᱯ᱾ ᱩᱱᱤᱭᱟ-ᱜ ᱤᱭᱟᱹᱨᱮ ᱯᱟᱲᱟᱜ ᱠᱟᱱᱟ᱾ ᱩᱱᱫᱚ ᱟᱨᱚ ᱪᱟᱯ ᱵᱟᱝ ᱥᱟᱦᱟᱣ ᱠᱟᱛᱮᱫ, ᱩᱱᱫᱚ ᱟᱨᱚ ᱵᱟᱹᱲᱛᱤ ᱠᱟᱭᱛᱮ ᱛᱮ ᱦᱟᱺᱰᱤ ᱯᱟᱹᱨᱣᱟᱹ ᱠᱚ ᱧᱩᱭᱮᱫ ᱠᱟᱱᱟ᱾
ᱦᱚᱸ ᱵᱟᱭᱛᱤ, ᱠᱟᱭᱛᱮ - ᱵᱟᱹᱲᱛᱤ ᱠᱟᱭᱛᱮ, ᱦᱟᱺᱰᱤ ᱯᱟᱹᱨᱣᱟᱹ ᱠᱚ ᱧᱩᱭᱮᱫᱟ᱾ ᱟᱨᱚ ᱟᱞᱮ ᱯᱟᱦᱟᱴᱟ ᱫᱚ ᱧᱮᱞᱚᱜᱚᱜ ᱠᱟᱱᱟ ᱱᱚᱜᱼᱚᱭ ᱱᱟᱜᱷ ᱟᱵᱚ ᱩᱸ ᱵᱟᱹᱦᱩ ᱦᱚᱸ, ᱵᱟᱹᱦᱩ ᱠᱚ ᱟᱹᱜᱩ ᱵᱟᱲᱟ ᱠᱟᱛᱮᱜ, ᱥᱮ ᱡᱟᱦᱟᱸᱭ ᱠᱚ ᱡᱟᱶᱟᱭ ᱵᱟᱲᱟ ᱠᱟᱛᱮᱫ ᱩᱱᱤ ᱠᱚᱲᱟ ᱜᱤᱫᱽᱨᱟᱹ ᱫᱚ ᱦᱳᱭᱛᱳ ᱥᱚᱝᱥᱟᱨ ᱨᱮᱱᱟᱜ ᱢᱤᱫᱴᱮᱱ ᱟᱱᱟᱴ ᱦᱩᱭᱩᱜ ᱠᱟᱱᱟ᱾ ᱟᱭᱳᱼᱵᱟᱵᱟ ᱠᱤᱱ ᱨᱚᱲ ᱜᱮᱭᱟ᱾ ᱡᱩᱫᱤ ᱠᱤᱱ ᱱᱟᱜᱷ ᱠᱤᱱ ᱵᱚᱭᱮᱥᱳᱜ ᱫᱚ᱾
ᱦᱳᱭ ᱦᱳᱭ᱾
ᱟᱫᱚ ᱛᱟᱦᱚᱞᱮ ᱠᱷᱟᱱ ᱫᱚ ᱱᱟᱜᱷ ᱦᱚᱭᱛᱚ, ᱩᱱᱤ ᱜᱤᱫᱽᱨᱟᱹ ᱴᱟᱠᱟ ᱯᱚᱭᱥᱟ ᱟᱨᱡᱟᱣ ᱞᱟᱹᱜᱤᱫ ᱛᱮ, ᱱᱤᱭᱟᱹ ᱟᱹᱛᱩ ᱚᱲᱟᱜ ᱨᱮᱱᱟᱜ ᱢᱟ ᱵᱟᱭ ᱠᱟᱹᱢᱤ ᱫᱟᱲᱮᱭᱟᱜ ᱠᱟᱱᱟ᱾ ᱠᱟᱱᱟ ᱾ ᱡᱮᱦᱮᱛᱩ ᱩᱱᱤ ᱫᱚ ᱦᱟᱱᱮ ᱡᱮ ᱦᱩᱰᱤᱧ ᱩᱢᱮᱨ ᱨᱮ, ᱵᱟᱭ ᱠᱟᱹᱢᱤ ᱵᱟᱲᱟᱣ ᱠᱟᱫᱟ ᱚᱲᱟᱜ ᱨᱮ᱾
ᱦᱳᱭ᱾
ᱛᱟᱦᱚᱞᱮ ᱦᱚᱭᱛᱳ ᱵᱤᱫᱮᱥ ᱠᱟᱹᱢᱤ ᱠᱚᱼᱠᱚ ᱫᱟᱹᱲᱫᱟ ᱾ ᱵᱤᱫᱮᱥ ᱠᱟᱹᱢᱤ ᱠᱚ ᱫᱟᱹᱲ ᱠᱟᱛᱮᱫ ᱦᱚᱭᱛᱳ ᱚᱱᱟ ᱠᱚᱨᱮ ᱠᱚ ᱛᱟᱸᱦᱮᱱ ᱠᱟᱱᱟ᱾ ᱵᱚᱪᱷᱚᱨ ᱠᱮ ᱩᱯᱚᱨ ᱟᱨᱚ ᱚᱱᱠᱟᱜᱮ ᱟᱨᱚ ᱚᱱᱠᱟ, ᱢᱮᱱᱫᱚ ᱵᱟᱹᱦᱩ ᱡᱚᱱᱚᱜ ᱠᱟᱱᱟ ᱠᱚ ᱟᱨᱚ ᱫᱚᱥᱨᱟ ᱟᱨᱚ᱾
ᱦᱳᱭ ᱚᱱᱠᱟ ᱜᱮ ᱧᱮᱞᱚ-ᱜ ᱠᱟᱱᱟ᱾
ᱚ ᱟᱨ ᱛᱟᱯᱚᱨᱮ ᱠᱩᱲᱤ ᱜᱤᱫᱽᱨᱟᱹ ᱫᱚ ᱟᱨᱚ ᱪᱤᱠᱟᱹᱭᱟᱭ ᱾ ᱩᱱᱤ ᱦᱚᱸ ᱵᱟᱫᱽᱫᱷᱚᱛᱟ ᱢᱩᱞᱩᱠ ᱩᱱᱤ ᱦᱚᱸ ᱡᱟᱶᱟᱜ ᱞᱟᱜᱟᱣ ᱮᱠᱟᱱᱟ᱾ ᱛᱮ ᱟᱭᱳ-ᱵᱵᱟ ᱟᱲᱟᱜ ᱫᱟᱹᱲ ᱫᱟᱹᱲ ᱞᱟᱜᱟᱣ ᱠᱟᱱᱟ᱾ ᱟᱫᱚ ᱱᱚᱜ-ᱱᱚᱝᱠᱟ ᱠᱟᱛᱮᱫ ᱜᱮ ᱦᱳᱭᱛᱳ ᱟᱵᱚ ᱢᱤᱫᱴᱮᱱ ᱥᱟᱶᱛᱟ ᱥᱚᱢᱟᱡᱽ ᱨᱮ ᱪᱷᱟᱹᱰᱤ ᱦᱚᱲ ᱦᱚᱸ ᱠᱚ, ᱰᱷᱮᱨᱚᱜ ᱠᱟᱱᱟ᱾ ᱥᱮ ᱚᱱᱮ ᱚᱱᱟ ᱡᱟᱦᱟᱸ ᱫᱚᱠᱚ ᱢᱮᱛᱟᱜ ᱠᱟᱱ ᱪᱮᱫ ᱚᱱᱟ ᱢᱤᱫᱴᱮᱱ ᱠᱚᱲᱟ ᱜᱤᱫᱽᱨᱟᱹ ᱪᱩᱴᱠᱤ ᱵᱩᱴᱠᱤ ᱡᱚᱱᱚᱜ ᱠᱟᱱᱟᱭ
ᱦᱳᱭ
ᱦᱚᱜ-ᱚ ᱟᱫᱚ ᱱᱚᱜᱼᱱᱚᱝᱠᱟ ᱠᱟᱛᱮᱜ ᱦᱳᱭ ᱛᱚ ᱟᱵᱚᱣᱟᱜ ᱢᱤᱫᱴᱮᱱ ᱩᱨᱩᱢ ᱥᱮ ᱩᱯᱨᱩᱢ ᱛᱟᱵᱚᱱ ᱱᱤᱭᱟᱹ ᱫᱚ ᱟᱸᱱᱟᱜ ᱢᱤᱫ ᱫᱤᱱ ᱫᱚ ᱱᱟᱜ ᱵᱚᱱ ᱟᱫ ᱤᱫᱤᱭᱮ ᱫᱟ᱾
ᱦᱩᱸ ᱟᱞᱮ ᱥᱮᱫ ᱫᱚ ᱚᱱᱠᱟ ᱫᱚ ᱵᱚᱞ ᱠᱷᱮᱞ ᱠᱚᱦᱚᱸ ᱱᱟᱜ ᱠᱷᱟᱱ ᱚᱱᱠᱟ ᱥᱩᱨ ᱥᱩᱯᱩᱨ ᱫᱚ ᱵᱟᱝ ᱦᱩᱭ ᱵᱟᱲᱟᱜ ᱜᱮᱭᱟ ᱩᱱᱟᱹᱜ ᱴᱟ ᱯᱟᱹᱦᱤᱞ ᱥᱮ ᱦᱩᱭᱩᱜ ᱠᱟᱱ ᱛᱟᱦᱮᱱᱟ ᱢᱮᱱᱠᱷᱟᱱ ᱱᱮ ᱱᱮᱛᱟᱨ ᱫᱚ ᱵᱟᱝ ᱦᱩᱭᱩᱜᱼᱟ ᱟᱨ ᱚᱱᱟ ᱯᱟᱛᱟ ᱯᱚᱨᱚᱵᱽ ᱠᱚᱦᱚᱸ ᱩᱱᱟᱹᱜ ᱴᱟ ᱫᱚ ᱵᱟᱝ ᱦᱩᱭᱩᱜᱼᱟ ᱠᱷᱟᱨᱮ ᱢᱮᱱᱟᱜᱼᱟ ᱢᱟᱜᱽ ᱨᱮᱭᱟᱜ ᱵᱟᱨ ᱫᱤᱱ ᱨᱮ ᱢᱤᱫᱴᱮᱡ ᱦᱩᱭᱩᱜ ᱛᱟᱞᱮᱭᱟ ᱟᱨ ᱚᱱᱟ
ᱦᱚ
ᱫᱟᱸᱥᱟᱭ ᱵᱚᱸᱜᱟ ᱢᱤᱫᱴᱮᱱ ᱦᱩᱭᱩᱜᱼᱟ ᱚᱱᱟ ᱵᱟᱫᱮ ᱟᱨ ᱚᱠᱟ ᱫᱚ ᱥᱩᱨ ᱥᱩᱯᱩᱨ ᱩᱱᱟᱹᱜ ᱴᱟ ᱫᱚ ᱵᱟᱹᱱᱩᱜᱼᱟ ᱚᱱᱟ ᱤᱭᱟᱹᱛᱮ ᱵᱟᱝᱠᱚ ᱧᱩᱭᱮᱫ ᱠᱟᱱᱟ ᱚᱱᱠᱟᱱ ᱠᱟᱛᱷᱟ ᱫᱚ ᱵᱟᱝ ᱠᱟᱱᱟ ᱧᱩᱭᱮᱫ ᱜᱮᱭᱟ ᱠᱚ ᱛᱚ ᱚᱱᱟ ᱠᱚᱢ ᱩᱢᱮᱨ ᱨᱮ ᱡᱮ ᱦᱟᱸᱰᱮ ᱱᱟᱰᱮ ᱫᱟᱬᱟᱱ ᱨᱮᱭᱟᱜ ᱚᱱᱟ ᱤᱭᱟᱹᱴᱟᱝ ᱫᱚ ᱵᱟᱭ ᱧᱟᱢ ᱮᱫᱟ ᱠᱟᱹᱴᱤᱡ
ᱟᱪᱪᱷᱟ ᱟᱪᱪᱷᱟ ᱟᱫᱚ ᱡᱟᱭᱦᱳᱠ ᱟᱯᱮ ᱯᱟᱦᱴᱟ ᱫᱚᱱᱟᱜ ᱢᱮᱱ ᱫᱚ ᱜᱟᱹᱠᱷᱩᱲᱟᱱ ᱦᱚᱲ ᱠᱚᱣᱟᱜ ᱱᱤᱭᱟᱹ ᱜᱮᱛᱚ ᱠᱟᱹᱢᱤ ᱛᱚ ᱦᱮᱸ ᱵᱟᱝ?
ᱦᱳᱭ
ᱢᱤᱫᱴᱮᱱ ᱥᱤᱠᱠᱷᱤᱛᱚ ᱦᱚᱲᱜᱮ ᱢᱤᱫᱴᱮᱱ ᱥᱚᱢᱟᱡᱽᱮ ᱵᱟᱧᱪᱟᱣ ᱫᱟᱲᱮᱭᱟᱜᱼᱟ ᱢᱤᱫᱴᱮᱱ ᱥᱤᱠᱠᱷᱤᱛᱚ ᱦᱚᱲᱜᱮ ᱢᱤᱫᱴᱮᱱ ᱥᱚᱢᱟᱡᱽ ᱮ ᱫᱷᱚᱝᱥᱚ ᱫᱟᱲᱮᱭᱟᱜᱼᱟ᱾
ᱟᱞᱮ ᱴᱷᱮᱡ ᱦᱚᱸ ᱱᱟᱜ ᱠᱷᱟᱱ ᱚᱱᱠᱟ ᱥᱤᱠᱠᱷᱤᱛᱚ ᱦᱚᱲ ᱫᱚ ᱵᱟᱹᱱᱩᱜ ᱟᱠᱟᱫ ᱠᱚᱣᱟ ᱢᱮᱱᱠᱷᱟᱱ ᱡᱚᱠᱷᱚᱱ ᱢᱤᱫᱴᱮᱱ ᱠᱮᱞᱟᱯ ᱛᱟᱦᱮᱱᱟ ᱥᱮ ᱩᱱ ᱚᱠᱛᱚ ᱫᱚ ᱚᱸᱰᱮ ᱟᱹᱰᱤ ᱠᱤᱪᱷᱩ ᱠᱚ ᱫᱚᱦᱚᱭ ᱛᱟᱦᱮᱱᱟ ᱚᱱᱟ ᱦᱚᱸ ᱢᱤᱫᱴᱮᱱ ᱵᱮᱵᱥᱟ ᱞᱮᱠᱟ ᱛᱚ ᱟᱫᱚ ᱠᱞᱟᱯ ᱴᱟᱝ ᱜᱮ ᱵᱟᱹᱱᱩᱜ ᱛᱮ ᱚᱱᱟᱛᱮ ᱟᱫᱚ ᱪᱮᱫ ᱦᱚᱸ ᱵᱟᱠᱚ ᱫᱚᱦᱚ ᱟᱠᱟᱫᱟ
ᱟᱪᱪᱷᱟ ᱡᱟᱭᱦᱳᱠ ᱢᱤᱫᱴᱮᱱ ᱚᱱᱟ ᱦᱚᱸ ᱟᱹᱰᱤ ᱱᱟᱯᱟᱭ ᱦᱚ ᱦᱚᱸ ᱟᱹᱰᱤ ᱱᱟᱯᱟᱭ ᱚᱱᱟ ᱦᱚᱸ ᱢᱮᱱᱫᱚ ᱟᱵᱚᱨᱮᱱ ᱢᱮᱱᱫᱚ ᱱᱟᱦᱟᱜ ᱨᱮᱱ ᱜᱤᱫᱽᱨᱟᱹ ᱠᱚ ᱢᱮᱱᱫᱚ ᱦᱮᱸ ᱚᱞ ᱯᱟᱲᱦᱟᱣ ᱨᱮ ᱞᱟᱭᱤᱱ ᱨᱮᱠᱚ ᱛᱟᱦᱮᱸ ᱫᱟᱲᱮᱭᱟᱜᱼᱟ᱾
ᱦᱮᱸ
ᱦᱳ ᱦᱳᱭᱛᱳ ᱡᱟᱦᱟᱸᱭ ᱜᱤᱫᱽᱨᱟᱹ ᱵᱟᱭᱨᱮ ᱨᱮ ᱛᱟᱦᱮᱱ ᱠᱟᱱᱟ ᱩᱱᱤ ᱦᱚᱭᱛᱳ ᱚᱱᱟ ᱞᱟᱹᱜᱤᱫ ᱜᱤᱛᱮ ᱟᱹᱛᱩ ᱚᱲᱟᱜ ᱦᱤᱡᱩᱜ ᱥᱟᱱᱟᱭᱮ ᱠᱟᱱᱟ ᱩᱱᱫᱚ ᱯᱟᱛᱟ ᱯᱚᱨᱚᱵᱽ ᱥᱚᱢᱚᱭ ᱫᱚ᱾
ᱦᱳᱭ ᱦᱳᱭ
ᱟᱨ ᱵᱟᱝ ᱛᱟᱦᱮᱸ ᱞᱮᱱᱠᱷᱟᱱ ᱫᱚ ᱵᱟᱭ ᱦᱤᱡᱩᱜᱼᱟ᱾